ᱦᱮᱞᱳᱣ᱾
ᱦᱮᱸ᱾
ᱦᱚᱸ
ᱦᱳᱭ ᱟᱫᱚ ᱛᱟᱨᱯᱚᱨ ᱪᱮᱫ ᱪᱤᱠᱟᱹᱭᱮᱱᱟ ᱦᱳ ᱚᱱᱟ ᱤᱫᱤ ᱠᱟᱛᱮᱫ ᱜᱮ ᱟᱫᱚ ᱦᱳᱭ ᱢᱤᱫᱴᱟᱝ ᱵᱮᱯᱟᱨᱤᱭᱟᱹ ᱚ ᱟᱪᱪᱷᱟ ᱟᱪᱪᱷᱟ
ᱟᱫᱚ ᱚᱱᱟᱜᱮ ᱩᱱᱤ ᱟᱹᱲᱤᱥᱱᱟᱭ ᱫᱟᱹᱲ ᱩᱰᱩᱠᱚᱜ ᱠᱟᱱ ᱛᱟᱦᱮᱱᱟᱭ ᱤᱧ ᱵᱷᱟᱹᱭ ᱯᱟᱸᱡᱟ ᱤᱫᱤ ᱠᱟᱫᱮᱭᱟ
ᱚᱱᱟ ᱦᱚᱸ ᱦᱳᱭ ᱠᱟᱹᱴᱤᱡ ᱱᱤᱛᱚᱜ ᱫᱚ ᱢᱟᱱᱮ ᱢᱟᱨᱟᱝ ᱠᱟᱱᱟᱭ ᱥᱮ ᱩᱱᱤ ᱦᱚᱸ ᱟᱫᱚ ᱩᱱᱤ ᱦᱚᱸ ᱠᱟᱹᱴᱤᱡ ᱦᱟᱹᱥᱩ ᱫᱚ ᱦᱟᱹᱥᱩᱭ ᱜᱮᱭᱟ
ᱵᱟᱝᱟ ᱠᱟᱛᱷᱟ ᱵᱟᱭ ᱵᱩᱡᱷᱟᱹᱣ ᱜᱮᱭᱟ ᱟᱹᱰᱤ ᱫᱷᱟᱣ ᱠᱚ ᱞᱟᱹᱭ ᱵᱟᱲᱟ ᱠᱟᱣᱫᱮᱭᱟ ᱢᱚᱪᱟᱛᱮ
ᱦᱮᱸ
ᱟᱹᱰᱤ ᱫᱷᱟᱣ ᱢᱚᱪᱟ ᱛᱮᱠᱚ ᱞᱟᱹᱭ ᱵᱟᱲᱟ ᱠᱟᱣᱫᱮᱭᱟ ᱠᱟᱛᱷᱟ ᱵᱟᱭ ᱵᱩᱡᱷᱟᱹᱣ ᱜᱮᱭᱟ
ᱦᱮᱸ
ᱯᱟᱴᱟ ᱵᱟᱝᱟ ᱡᱟᱹᱥᱛᱤ ᱨᱟᱹᱜᱤᱭᱱᱟ ᱠᱟᱨᱚᱱ ᱛᱮ ᱟᱹᱛᱩ ᱠᱷᱟᱨᱟᱯ ᱟᱠᱟᱱᱟᱭ ᱟᱨᱠᱤ ᱚᱱᱟ ᱴᱟᱭᱤᱢ ᱨᱮ ᱱᱩᱠᱤᱱ ᱜᱤᱫᱽᱨᱟᱹ ᱮᱠᱞᱟᱢ ᱵᱟᱹᱜᱤ ᱦᱚᱴᱚᱣ ᱟᱠᱟᱫ ᱠᱤᱱᱟ ᱪᱮᱫᱟᱜ? ᱱᱟᱣᱟ ᱠᱤᱱ ᱦᱮᱡ ᱟᱠᱟᱱᱟ ᱤᱧ ᱫᱚ ᱵᱟᱠᱷᱟᱱᱤᱧ ᱫᱚ ᱵᱟᱠᱷᱟᱱᱤᱧ ᱢᱟᱨᱮ ᱜᱮᱭᱟᱧ ᱡᱚᱛᱚᱱᱟᱜ ᱤᱧ ᱵᱟᱲᱟᱭᱟ ᱟᱹᱨᱤᱪᱟᱹᱞᱤ ᱦᱮᱸᱥᱮ
ᱦᱮᱸ
ᱱᱩᱠᱤᱱ ᱫᱚ ᱮᱠᱞᱟ ᱢᱮᱱᱟᱜ ᱠᱤᱱᱟ ᱪᱮᱫᱟᱜ ᱠᱤᱱ ᱛᱟᱦᱮᱱᱟ ᱮᱠᱞᱟ ᱟᱢ ᱪᱮᱫᱟᱜ ᱚᱲᱟᱜ ᱨᱮ ᱵᱟᱢ ᱛᱟᱦᱮᱱᱟ ᱵᱩᱡᱷᱟᱹᱣ ᱜᱮᱭᱟᱢ
ᱦᱩᱸ ᱵᱟᱝ ᱠᱟᱛᱷᱟ ᱢᱟ ᱴᱷᱤᱠ ᱜᱮ ᱦᱳᱭ
ᱴᱟᱭᱤᱢ ᱨᱮ ᱱᱤᱛᱳᱜ ᱮᱢᱚᱱ ᱥᱤᱪᱩᱭᱮᱥᱚᱱ ᱢᱟᱱᱮ ᱚᱱᱮ ᱟᱹᱰᱤ ᱠᱤᱪᱷᱩ ᱥᱚᱡᱷᱮ ᱞᱟᱹᱭ ᱞᱮ ᱠᱷᱟᱱ ᱫᱚ ᱱᱚᱰᱮ ᱫᱚ ᱞᱟᱹᱭ ᱵᱟᱝ ᱜᱟᱱᱚᱜᱼᱟ ᱡᱟᱫᱟ ᱯᱟᱨᱥᱚᱱᱟᱞ ᱜᱚᱫᱚᱜ ᱠᱟᱱᱟ ᱦᱮᱸ ᱚᱱᱟ ᱠᱚᱫᱚ ᱯᱟᱵᱽᱞᱤᱠ ᱞᱟᱹᱭ ᱠᱚᱫᱚ ᱵᱟᱝ ᱜᱟᱱᱚᱜᱼᱟ ᱯᱟᱵᱽᱞᱤᱠ ᱠᱟᱱᱟ ᱥᱮ ᱱᱚᱸᱰᱮ ᱫᱚ ᱟᱫᱚ ᱚᱱᱟ ᱠᱚ ᱠᱟᱛᱷᱟ ᱫᱚ ᱵᱟᱝ ᱨᱚᱯᱚᱲ ᱞᱮᱱᱠᱷᱟᱱ ᱜᱮ ᱵᱷᱟᱜᱮᱭᱟ ᱪᱮᱫ ᱤᱧ ᱞᱟᱹᱭ ᱠᱮᱫᱼᱟ ᱵᱩᱡᱷᱟᱹᱣ ᱠᱮᱫᱼᱟ ᱚᱱᱟ ᱠᱚᱫᱚ ᱡᱚᱛᱚ ᱯᱟᱨᱥᱚᱱᱟᱞᱚᱜ ᱠᱟᱱᱟ ᱚᱱᱟ ᱠᱚᱫᱚ ᱵᱟᱝ ᱨᱚᱯᱚᱲ
ᱦᱳᱭ ᱱᱤᱭᱟᱹ ᱠᱚᱫᱚ ᱡᱮᱦᱮᱛᱩ ᱪᱟᱞᱟᱜ ᱠᱟᱱᱟ ᱤᱭᱟᱹᱨᱮ
ᱦᱩᱸ ᱨᱮᱠᱚᱨᱰᱤᱝ ᱦᱩᱭᱩᱜ ᱠᱟᱱᱟ ᱥᱮ
ᱦᱮᱸ ᱦᱮᱸ
ᱟᱫᱚ ᱱᱤᱛᱚᱜ ᱫᱚ ᱛᱚᱵᱮ
ᱜᱚᱢᱠᱮ ᱟᱹᱵᱤᱱ ᱪᱮᱫ ᱠᱚᱵᱤᱱ ᱠᱟᱹᱢᱤ ᱵᱟᱲᱟᱭᱮᱫ ᱛᱟᱦᱮᱱᱟ ᱢᱟᱨᱠᱮᱴᱤᱝ ᱠᱚ ᱞᱟᱹᱭ ᱵᱤᱱ ᱥᱮ?
ᱦᱮᱸ
ᱪᱮᱥᱴᱟ ᱵᱟᱲᱟᱭᱮᱫ ᱛᱟᱦᱮᱱᱟᱵᱤᱱ ᱠᱟᱹᱣᱰᱤ ᱠᱚ ᱟᱨᱡᱟᱣ ᱞᱟᱹᱜᱤᱫ ᱮᱴᱟᱜ ᱠᱚ ᱥᱮᱫ ᱠᱷᱚᱱ
ᱦᱳᱭ ᱪᱮᱥᱴᱟ ᱵᱟᱲᱟ ᱫᱚ ᱱᱤᱛ ᱦᱚᱸ ᱠᱟᱹᱢᱤ ᱨᱮᱜᱮ ᱢᱮᱱᱟᱜᱼᱟ ᱟᱫᱚ ᱚᱱᱟ ᱢᱟ ᱯᱩᱭᱥᱟᱹ ᱨᱮᱱᱟᱜ ᱜᱮ ᱠᱷᱮᱞ ᱠᱟᱱᱟ
ᱟᱫᱚ ᱵᱮᱯᱮᱨᱴᱟᱞ ᱤᱧ ᱧᱮᱞᱮᱫ ᱛᱟᱦᱮᱸᱱᱟᱞᱤᱧ ᱵᱷᱟᱵᱤᱭᱮᱫ ᱛᱟᱦᱮᱸᱱᱟᱞᱤᱧ ᱵᱟᱨᱥᱚ ᱴᱟᱠᱟ ᱯᱮᱥᱚ ᱴᱟᱠᱟ ᱮ ᱢᱟᱱᱮ ᱫᱤᱱ ᱨᱮ ᱡᱚᱫᱤ ᱮᱰ ᱪᱮᱛᱟᱱ ᱨᱮᱞᱤᱧ ᱮᱢᱟ
ᱦᱩᱸ
ᱛᱚᱵᱮ ᱦᱚᱭᱛᱚ ᱤᱭᱟᱹ ᱦᱤᱡᱩᱜᱼᱟ ᱠᱤᱱᱛᱩ ᱯᱚᱨᱮ ᱛᱮᱞᱤᱧ ᱧᱮᱞ ᱠᱮᱜᱼᱟ ᱢᱟᱱᱮ ᱵᱟᱨᱥᱚ ᱯᱮᱥᱚ ᱴᱟᱠᱟ ᱛᱮᱫᱚ ᱵᱟᱝ ᱦᱩᱭᱩᱜᱼᱟ ᱢᱟᱱᱮ ᱚᱱᱟ ᱡᱮ ᱚᱱᱟ ᱡᱮ ᱡᱟᱦᱟᱸ ᱮᱰ ᱮᱠᱟᱱᱛᱤᱧ ᱥᱮ ᱚᱱᱟᱴᱟᱜ ᱢᱟᱲᱟᱝ ᱡᱚᱠᱷᱚᱱ ᱟᱢ ᱮᱰᱮᱢ ᱵᱮᱱᱟᱶ ᱫᱟ ᱛᱚᱠᱷᱚᱱ ᱫᱚ ᱞᱟᱨᱱᱤᱝ ᱯᱷᱮᱡ ᱨᱮ ᱛᱟᱦᱮᱱᱟ ᱥᱮᱸᱲᱟ ᱥᱮᱸᱲᱟ ᱢᱤᱫᱴᱟᱝ ᱩᱱᱤᱫᱚ ᱜᱤᱫᱽᱨᱟᱹ ᱠᱟᱱᱟ ᱢᱟᱱᱮ ᱥᱮ ᱩᱱᱤ ᱱᱤᱛᱚᱜ ᱥᱮᱸᱲᱟᱭᱟ ᱮᱵᱟᱨ ᱥᱮᱸᱲᱟ ᱠᱷᱟᱹᱛᱤᱨ
ᱦᱩᱸ
ᱛᱳᱢᱟᱨ ᱟᱢᱟᱜ ᱚᱱᱟ ᱡᱟᱦᱟᱸ ᱮᱰ ᱴᱟᱜ ᱢᱮᱱᱟᱜᱼᱟ ᱚᱱᱟ ᱮᱰ ᱴᱟᱜ ᱫᱚ ᱠᱟᱹᱴᱤᱡ ᱵᱮᱥᱤ ᱜᱷᱟᱹᱲᱤᱡ ᱪᱟᱹᱞᱩᱭ ᱭᱟ ᱛᱚᱵᱮ ᱩᱱᱤ ᱵᱩᱰᱤ ᱦᱚᱲ ᱴᱷᱮᱱᱮ ᱰᱮᱞᱤᱵᱷᱟᱨᱤᱭᱟ ᱵᱩᱰᱤ ᱦᱚᱲ ᱴᱷᱮᱱᱮ ᱫᱮᱠᱷᱟᱭᱟ ᱴᱷᱤᱠ ᱜᱮᱭᱟ ᱛᱟᱨᱯᱚᱨ ᱩᱱᱤ ᱟᱡ ᱛᱮ ᱜᱮ ᱵᱩᱡᱷᱟᱹᱣᱟᱭ ᱡᱮ ᱟᱪᱪᱷᱟ ᱱᱩᱭ ᱦᱚᱲ ᱴᱷᱮᱱ ᱫᱚ ᱮᱢ ᱞᱮᱱᱠᱷᱟᱱ ᱱᱩᱭ ᱫᱚ ᱵᱟᱭ ᱠᱤᱨᱤᱧᱮᱭᱟ ᱛᱚᱵᱮ ᱱᱩᱭ ᱦᱚᱲ ᱴᱷᱮᱱ ᱫᱚ ᱵᱟᱭ ᱵᱷᱮᱡᱟ ᱜᱟᱡᱟᱜᱼᱟ ᱱᱤᱝᱠᱟᱹᱱ ᱦᱚᱲ ᱴᱷᱮᱱ ᱫᱚ ᱵᱟᱭ ᱵᱷᱮᱡᱟᱭ ᱜᱟᱱᱚᱜᱼᱟ ᱚᱱᱮ ᱥᱮᱬᱟ ᱱᱤᱭᱟᱹᱴᱟᱜ ᱤᱭᱟᱹ ᱠᱷᱟᱹᱛᱤᱨ ᱟᱫᱚ ᱱᱤᱭᱟᱹᱴᱟᱜ ᱥᱮᱬᱟ ᱞᱮᱱ ᱠᱷᱟᱱ ᱫᱚ ᱛᱟᱨ ᱯᱚᱨᱮ ᱟᱹᱵᱤᱱ ᱪᱮᱫ ᱞᱮᱠᱟ ᱵᱤᱱ ᱤᱭᱟᱹᱭᱟ ᱛᱟᱨ ᱯᱚᱨᱮ ᱫᱚ ᱠᱚᱢ ᱥᱚᱢᱚᱭ ᱮᱢ ᱞᱮᱱᱠᱷᱟᱱ ᱦᱚᱸ ᱜᱟᱱᱚᱜᱼᱟ ᱟᱫᱚ ᱚᱱᱟᱜᱮ ᱟᱨ ᱪᱮᱫ ᱢᱟᱱᱮ ᱯᱩᱭᱥᱟᱹ ᱫᱚᱨᱠᱟᱨ ᱚᱱᱟ ᱠᱱᱟᱹᱛᱤᱨ ᱚᱱᱟ ᱩᱱᱤ ᱡᱟᱦᱟᱸᱭ ᱜᱤᱫᱽᱨᱟᱹ ᱴᱟᱜ ᱥᱮᱬᱟ ᱦᱚ ᱪᱚ ᱞᱟᱹᱜᱤᱫ
ᱩᱸ ᱦᱩᱸ ᱚᱱᱟ ᱦᱚᱸ ᱠᱟᱛᱷᱟ ᱜᱮ
ᱟᱫᱚ ᱚᱱᱟ ᱠᱷᱟᱹᱛᱤᱨ ᱜᱮ ᱟᱹᱞᱤᱧ ᱫᱚ ᱱᱤᱛᱚᱜ ᱫᱚ ᱠᱩᱨᱩᱢᱩᱴ ᱮᱠᱴᱩ ᱪᱷᱩᱴᱟᱹᱣ ᱠᱟᱱᱟ ᱞᱤᱧ ᱯᱩᱭᱥᱟᱹ ᱡᱚᱜᱟᱲ ᱨᱮ ᱟᱨ ᱪᱮᱫ ᱮᱵᱟᱨ ᱱᱚᱰᱮ ᱠᱷᱚᱱ ᱯᱩᱭᱥᱟ ᱠᱚ ᱡᱚᱜᱟᱲ ᱞᱮᱱᱠᱷᱟᱱ ᱚᱱᱛᱮ ᱨᱮ ᱯᱩᱨᱟᱹ ᱨᱟᱱ ᱦᱳᱭ ᱟᱨ ᱱᱤᱛᱚᱜ ᱱᱤᱛᱚᱜ ᱫᱚ ᱛᱟᱣ ᱟᱹᱞᱤᱧ ᱫᱚ ᱪᱮᱥᱴᱟᱭᱟ ᱞᱤᱧ ᱡᱩᱫᱤ ᱢᱟᱱᱮ ᱮᱢᱱᱤ ᱥᱳᱥᱟᱞ ᱢᱤᱰᱤᱭᱟ ᱠᱚ ᱨᱮ ᱟᱯᱞᱳᱰ ᱵᱟᱲᱟᱭᱮᱫᱼᱟ ᱞᱤᱧ
ᱦᱩᱸ
ᱦᱮᱸ ᱚᱱᱟ ᱤᱭᱟᱹ ᱨᱮᱱᱟᱜ ᱡᱤᱱᱤᱥ ᱠᱚᱨᱮ ᱱᱟᱜ ᱪᱷᱚᱵᱤ ᱠᱚ
ᱦᱩᱸ
ᱟᱫᱚ ᱡᱩᱫᱤ ᱡᱟᱦᱟᱸᱭ ᱦᱚᱲ ᱠᱚ ᱠᱩᱥᱤᱭᱟᱛᱮᱫ ᱡᱩᱫᱤ ᱚᱱᱟ ᱞᱤᱝᱠ ᱠᱚ ᱴᱤᱯᱟᱹ ᱟᱛᱮᱜ ᱡᱚᱫᱤ ᱡᱟᱦᱟᱸᱭ ᱠᱤᱨᱤᱧ ᱠᱷᱟᱱ ᱠᱚ ᱧᱮᱞ ᱦᱩᱭᱩᱜ-ᱟ ᱥᱮᱨᱚᱠᱚᱢ ᱵᱟᱠᱚ ᱠᱤᱨᱤᱧ ᱭᱮ-ᱟ
ᱦᱳᱭ
ᱮᱵᱟᱨ ᱡᱚᱫᱤ ᱱᱤᱭᱟᱹ ᱟᱵᱚᱣᱟᱜ ᱵᱷᱟᱨᱚᱛ ᱵᱚᱨᱥᱚ ᱨᱮ ᱵᱟᱝ ᱪᱟᱹᱞᱩᱜ-ᱟ ᱛᱚᱵᱮ ᱦᱟᱱᱛᱮ ᱵᱟᱦᱨᱮ ᱫᱤᱥᱚᱢ ᱥᱮᱫ ᱜᱮ ᱟᱪᱪᱟ ᱧᱮᱞ ᱦᱩᱭᱩᱜᱼᱟ ᱚᱱᱛᱮ ᱨᱮᱱ ᱦᱚᱲ ᱫᱚ ᱟᱹᱰᱤ ᱞᱚᱜᱚᱱ ᱠᱚ ᱠᱤᱨᱤᱧᱟ
ᱟᱫᱚ ᱚᱱᱟ ᱫᱚ ᱱᱤᱥ ᱥᱤᱞᱮᱠᱴ ᱥᱚᱢᱚᱭ ᱦᱚᱭ ᱛᱳ ᱵᱟᱵᱤᱱ ᱧᱮᱞ ᱥᱟᱹᱵᱤᱫ ᱫᱟᱨᱮ-ᱟ ᱚᱱᱟ ᱛᱚ ᱪᱤᱱᱛᱟᱹ ᱵᱷᱟᱵᱱᱟ ᱦᱩᱭᱩᱜ ᱡᱮ ᱟᱵᱚ ᱱᱚᱣᱟ ᱤᱱᱰᱤᱭᱟ ᱨᱮᱱ ᱦᱚᱸ ᱢᱮᱱᱟᱜ ᱠᱚ ᱦᱟᱛᱟᱣᱟ
ᱦᱮᱸ
ᱮᱱ ᱱᱤᱭᱟᱹ ᱥᱤᱞᱮᱠᱴ ᱥᱚᱢᱚᱭ ᱠᱳᱱᱳ ᱜᱚᱱᱰᱳᱜᱳᱞ ᱠᱚ ᱦᱩᱭ ᱠᱟᱱ ᱠᱷᱟᱱ ᱮᱴᱠᱮᱴᱚᱬᱮ ᱠᱚ
ᱵᱟᱝ-ᱟ ᱵᱟᱝ-ᱟ ᱱᱤᱥ ᱥᱤᱞᱮᱴ ᱨᱮ ᱫᱚ ᱠᱳᱱᱚ ᱮᱸᱴᱠᱮᱴᱚᱬᱮ ᱫᱚ ᱵᱟᱝ-ᱟ ᱟᱹᱞᱤᱧ ᱫᱚ ᱯᱩᱨᱟᱹ ᱡᱷᱚᱛᱚ ᱡᱮᱱᱟᱨᱮᱞ ᱥᱴᱳᱨ ᱜᱮᱞᱤᱧ ᱛᱮᱭᱟᱨ ᱠᱟᱜᱼᱟ
ᱟᱪᱪᱷᱟ ᱛᱟᱦᱞᱮ ᱱᱤᱛᱚᱜ ᱦᱚᱸ ᱟᱵᱤᱱᱟᱜ ᱚᱱᱟ ᱡᱮ ᱥᱴᱳᱨ ᱡᱟᱦᱟᱸ ᱢᱮᱱᱟᱜᱼᱟ ᱚᱸᱰᱮ ᱴᱨᱟᱯᱷᱤᱠ ᱱᱤᱛᱚᱜ ᱦᱚᱸ ᱟᱹᱣᱨᱤ ᱦᱤᱡᱩᱜᱼᱟ ᱦᱮᱸ ᱥᱮ
ᱵᱟᱝ ᱴᱨᱟᱯᱷᱤᱠ ᱫᱚ ᱦᱮᱡ ᱠᱟᱱᱟ
ᱦᱮᱡ ᱠᱟᱱᱟ ᱴᱨᱟᱯᱷᱤᱠ
ᱦᱩᱸ
ᱟᱪᱪᱷᱟ ᱟᱪᱪᱟ ᱴᱨᱟᱯᱷᱤᱠ ᱦᱮᱡ ᱤᱫᱤ ᱴᱨᱟᱯᱷᱤᱠ ᱦᱮᱡ ᱞᱮᱱᱠᱷᱟᱱ ᱫᱚ ᱥᱮᱞᱮᱥᱴᱟ ᱦᱤᱡᱩᱜᱼᱟ ᱥᱮ ᱚᱸᱰᱮ ᱠᱷᱚᱱ ᱜᱮ
ᱦᱳᱭ ᱠᱤᱱᱛᱩ ᱠᱤᱨᱤᱧ ᱫᱚ ᱚᱠᱚᱭ ᱦᱚᱸ ᱵᱟᱠᱚ ᱠᱤᱨᱤᱧ ᱭᱮ-ᱟ
ᱫᱚᱨᱠᱟᱨ ᱵᱟᱹᱱᱩᱜ ᱟᱱᱟ ᱴᱨᱟᱯᱷᱤᱠ ᱤᱢᱯᱳᱴᱮᱱᱴ ᱟᱵᱩᱱ ᱟᱢᱩᱱ ᱫᱚ ᱟᱵᱤᱱ ᱫᱚ ᱡᱮᱦᱮᱛᱩ ᱱᱟᱣᱟ ᱱᱟᱣᱟ ᱵᱤᱱ ᱟᱨᱟᱢᱵᱚ ᱟᱵᱤᱱ ᱫᱚ ᱚᱱᱟ ᱫᱚ ᱵᱟᱝ ᱧᱮᱞ ᱦᱩᱭᱩᱜᱼᱟ ᱡᱮ ᱛᱤᱱᱟᱹᱜ ᱥᱮᱞᱥ ᱦᱩᱭᱩᱜ ᱠᱟᱱᱟ ᱥᱮ ᱵᱟᱝ
ᱦᱮ
ᱱᱤᱛᱚᱜ ᱫᱚ ᱱᱚᱦᱟ ᱜᱮ ᱧᱮᱞ ᱫᱚᱨᱠᱟᱨ ᱴᱨᱟᱯᱷᱤᱠ ᱛᱤᱱᱟᱹᱜ ᱦᱤᱡᱩᱜ ᱠᱟᱱᱟ ᱾ ᱴᱨᱟᱯᱷᱤᱠ ᱦᱤᱡᱩᱜ ᱠᱟᱱᱟ ᱢᱟᱱᱮ ᱵᱩᱡᱷᱟᱹᱣ ᱫᱟᱲᱮᱭᱟᱜ ᱠᱟᱱ ᱦᱚᱲ ᱠᱚ ᱧᱮᱞᱮᱜᱼᱟ ᱾ ᱦᱮᱸ ᱦᱚᱲ ᱡᱚᱛᱚᱠᱷᱚᱱ ᱴᱷᱤᱠ ᱴᱷᱟᱠ ᱵᱟᱭ ᱧᱮᱞᱟ ᱩᱱᱤ ᱦᱟᱛᱟᱟᱭ ᱪᱤᱠᱟᱹᱛᱮ, ᱢᱤᱫᱴᱮᱱ ᱡᱤᱱᱤᱥ ᱾ ᱢᱟᱲᱟᱝ ᱛᱚ ᱩᱱᱤ ᱵᱷᱟᱹᱜᱤ ᱞᱮᱠᱟᱭ ᱧᱮᱞᱟᱭ ᱥᱮ ᱾
ᱦᱮᱸ
ᱦᱟᱸ ᱫᱤᱭᱮ ᱫᱚᱼᱼ ᱟᱸᱡᱚᱢᱮᱫ ᱛᱟᱦᱮᱱᱟ ᱞᱤᱧ ᱥᱚᱨᱠᱟᱨ ᱪᱮᱛᱟᱱ ᱱᱤᱭᱟᱹ ᱫᱷᱟᱣ ᱟᱵᱚᱨᱮᱱ ᱜᱚᱵᱷᱚᱨᱢᱮᱱᱴᱼᱼ ᱯᱤᱞᱟᱥᱴᱤᱠ ᱱᱳᱴ ᱮ ᱪᱷᱟᱯᱟᱭᱟᱭ ᱾
ᱯᱤᱞᱟᱥᱴᱤᱠ ᱱᱳᱴ ᱾
ᱟᱨ ᱵᱟᱞ ᱵᱚᱞᱛᱮ ᱡᱚ ᱛᱮ ᱱᱚᱣᱟ ᱢᱟᱱᱮ ᱡᱮ ᱟᱹᱰᱤ ᱞᱚᱜᱚᱱ ᱡᱤᱱᱤᱥᱴᱟ ᱚᱲᱮᱡ ᱠᱚᱜᱼᱟ ᱥᱮ ᱚᱱᱟ ᱡᱤᱱᱤᱥᱴᱟ ᱟᱨ ᱵᱟᱝ ᱦᱩᱭᱩᱜᱼᱟ ᱾
ᱚ, ᱟᱹᱞᱤᱧ ᱠᱷᱚᱵᱚᱨ ᱴᱟᱜ ᱢᱟ ᱵᱟᱹᱞᱤᱧ ᱟᱲᱟᱜ ᱟᱸᱡᱚᱢ ᱟᱠᱟᱜᱼᱟ ᱾
ᱟᱸᱡᱚᱢ ᱵᱟᱲᱟᱭ ᱵᱤᱱ ᱦᱟᱸᱜ, ᱟᱨ ᱚᱸᱰᱮ ᱡᱮᱢᱚᱱᱼᱼ ᱚᱱᱟ ᱢᱟᱡᱮ ᱚᱲᱮᱡ ᱯᱩᱭᱥᱟᱹ ᱠᱚ ᱵᱚᱫᱚᱞ ᱜᱮᱭᱟ ᱥᱮ ᱾
ᱦᱚᱸ
ᱚᱱᱟ ᱠᱚ ᱵᱟᱠᱷᱨᱟ ᱛᱮ ᱦᱟᱸᱜ ᱠᱚ ᱛᱮᱭᱟᱨᱟ ᱾ ᱯᱩᱨᱟᱹᱯᱩᱨᱤ ᱠᱟᱨᱚᱱ ᱥᱮ ᱫᱚ ᱵᱟᱭ ᱪᱮᱧᱡᱟ ᱡᱮ ᱯᱩᱨᱟᱹ ᱠᱟᱨᱚᱱ ᱥᱮ ᱫᱚᱼᱼ ᱪᱮᱸᱡ ᱩᱛᱟᱹᱨᱟᱭ ᱡᱮ ᱯᱞᱟᱥᱴᱤᱠ ᱨᱮ ᱚᱱᱠᱟ ᱫᱚ ᱵᱟᱝ ᱾
ᱚᱸ ᱟᱪᱪᱷᱟ ᱟᱪᱪᱷᱟ ᱱᱤᱱᱠᱟᱱ ᱵᱮᱯᱟᱨ ᱛᱚᱵᱮ ᱾ ᱟᱫᱚ ᱦᱚᱭ, ᱤᱧ ᱦᱚᱸ ᱠᱷᱚᱵᱚᱨ ᱴᱟᱜ ᱫᱚ ᱤᱧ ᱴᱷᱮᱱ ᱫᱚ ᱵᱟᱝ ᱦᱮᱡ ᱟᱠᱟᱱᱟ ᱾
ᱦᱮᱸ᱾
ᱯᱞᱟᱥᱴᱤᱠ ᱮ ᱱᱳᱴ ᱞᱮᱱᱠᱷᱟᱱ ᱢᱟ ᱛᱚᱵᱮ ᱢᱟ ᱫᱟᱜ ᱛᱮᱦᱚᱸ ᱱᱳᱴ ᱵᱟᱝ ᱞᱚᱦᱚᱫᱚᱜᱼᱟ ᱾
ᱦᱮᱸ
ᱥᱮ ᱪᱮᱫ?
ᱦᱳᱸᱭ ᱾
ᱟᱫᱚ ᱚᱱᱮ, ᱡᱩᱫᱤ ᱥᱮᱸᱜᱮᱞ ᱠᱚ ᱫᱷᱚᱨᱟᱣ ᱞᱮᱱᱠᱷᱟᱱ ᱯᱩᱨᱟᱹᱼᱼ
ᱜᱚᱢᱠᱮ ᱪᱮᱫ ᱞᱤᱧ ᱞᱟᱹᱭᱟ ᱟᱹᱰᱤ ᱫᱩᱠ ᱨᱮᱭᱟᱜ ᱠᱟᱛᱷᱟ
ᱦᱮᱸ?
ᱟᱹᱰᱤ ᱫᱩᱠ ᱨᱮᱭᱟᱜ ᱠᱟᱛᱷᱟ ᱪᱮᱫ ᱞᱤᱧ ᱞᱟᱹᱭᱟ ᱾ ᱟᱹᱞᱤᱧ ᱢᱟ ᱛᱮᱦᱮᱧ ᱢᱟ ᱵᱟᱯᱞᱟ ᱜᱤᱨᱦᱟᱹ ᱮᱢᱚᱜ ᱞᱤᱧ ᱪᱟᱞᱟᱣ ᱞᱮᱱᱟ, ᱴᱷᱤᱠ ᱟᱪᱷᱮᱼᱼ ᱯᱟᱣᱱᱟ ᱠᱚ ᱡᱟᱸᱦᱟᱭ ᱠᱚ ᱮᱢᱟᱫ ᱞᱤᱧ ᱛᱟᱸᱦᱮᱱᱟ ᱯᱚᱠᱮᱴ ᱨᱮᱞᱤᱧ ᱫᱚᱦᱚ ᱞᱮᱫᱼᱟ ᱵᱟᱹᱞᱤᱧ ᱧᱟᱢᱮᱫᱼᱟ ᱾
ᱮ ᱵᱟᱵᱟ, ᱥᱟᱨᱤ ᱜᱮ ᱩᱰᱤᱼᱼ
ᱛᱚ ᱵᱟᱝᱟ, ᱠᱷᱩᱵᱽ ᱟᱹᱲᱤᱥ ᱞᱮ ᱢᱚᱱᱮ ᱢᱚᱱᱮ ᱫᱚᱢᱮᱞᱤᱧ ᱟᱹᱲᱤᱥᱮᱱᱟ ᱾ ᱟᱫᱚ, ᱢᱟᱱᱮ ᱢᱤᱫᱴᱷᱮᱱ ᱠᱚ ᱮᱢᱟᱞᱤᱧᱟ ᱢᱮᱱᱛᱮᱜᱼᱼ ᱟᱸᱡᱚᱢ ᱞᱮᱵᱤᱱ ᱟᱡᱚᱢ ᱞᱮᱵᱤᱱ ᱟᱡᱚᱢ ᱞᱮᱵᱤᱱ ᱢᱤᱫᱴᱷᱮᱱ ᱯᱟᱣᱱᱟ, ᱯᱟᱣᱱᱟ ᱠᱚ ᱮᱢᱟ ᱞᱤᱧᱟ ᱢᱮᱱᱛᱮ ᱢᱤᱫᱴᱷᱮᱱᱼᱼ
ᱦᱚᱸ
ᱫᱤᱭᱮ ᱟᱫᱚ ᱚᱱᱟ ᱜᱮᱞᱤᱧ ᱛᱟᱸᱜᱤ ᱞᱮᱫᱼᱟ, ᱠᱷᱩᱪᱨᱟᱹ ᱠᱷᱟᱹᱛᱤᱨ ᱵᱟᱹᱨᱩ ᱫᱟᱨᱮ ᱚᱸᱰᱮ ᱛᱟᱦᱮᱸ ᱞᱮᱱᱟ ᱾
ᱦᱩᱸ ᱾
ᱵᱟᱨᱩ ᱡᱚᱢ ᱨᱮ ᱫᱚᱢᱮ ᱞᱤᱧ ᱵᱟᱹᱭ ᱠᱟᱱᱟ ᱾
ᱳᱦᱳ ᱵᱟᱵᱟᱼᱼ
ᱫᱚᱢᱮᱞᱤᱧ ᱵᱟᱹᱭ ᱞᱮᱱᱟ ᱚᱱᱟᱛᱮ ᱟᱹᱰᱤ ᱜᱟᱱ ᱞᱤᱧ ᱞᱮᱴ ᱜᱚᱫ ᱮᱱ ᱜᱮᱭᱟ ᱾
ᱚ
ᱟᱫᱚ ᱵᱟᱹᱨᱩ ᱠᱚ ᱱᱤᱭᱟᱹ ᱫᱷᱟᱣ ᱟᱵᱤᱱ ᱫᱚᱵᱤᱱ ᱡᱚᱢ ᱱᱩᱢᱟᱹᱭ ᱠᱟᱱᱟ ᱥᱮ ᱵᱟᱝᱟ?
ᱦᱚᱸ ᱱᱤᱭᱟᱹ ᱫᱷᱟᱣ ᱚᱲᱟᱜ ᱞᱤᱧ ᱪᱟᱞᱟᱣ ᱞᱮᱱᱟ ᱥᱮᱼᱼ
ᱦᱚᱸ
ᱟᱫᱚ ᱡᱟᱭᱦᱳᱠ ᱚᱲᱟᱜ ᱨᱮᱱᱟᱜ ᱵᱟᱨᱩ ᱫᱟᱨᱮ, ᱤᱧ ᱜᱚᱜᱚᱼᱼ ᱠᱟᱹᱴᱤᱡ ᱛᱤᱭᱩᱜ ᱟᱫᱤᱧᱟᱭ ᱟᱨ ᱪᱮᱫᱼᱼ
ᱡᱮ ᱛᱤᱱᱟᱹᱜ ᱜᱟᱱ ᱵᱤᱱ ᱪᱟᱠᱷᱟ ᱞᱮᱫᱼᱟ?
ᱪᱟᱠᱷᱟ ᱫᱚ ᱵᱷᱟᱜᱤ ᱜᱮ ᱞᱤᱧ ᱪᱟᱠᱷᱟ ᱞᱮᱜᱼᱟ ᱮᱠᱫᱚᱢ ᱾ ᱦᱩᱲᱩ ᱢᱟᱹᱨᱤᱪ ᱥᱟᱞᱟᱜ ᱯᱩᱨᱟᱹ ᱡᱟᱛᱮ ᱟᱫᱚ ᱚᱱᱟ ᱪᱚᱯᱚᱡ ᱞᱮᱱᱠᱷᱟᱱ ᱢᱟ ᱚᱱᱟ ᱰᱟᱴᱟ ᱠᱚ ᱠᱷᱩᱨᱩᱜ ᱟᱥᱮ ᱾
ᱦᱩᱸ
ᱟᱫᱚ ᱟᱹᱞᱤᱧ ᱫᱚ ᱚᱱᱟ, ᱦᱟᱢᱟ ᱫᱤᱥᱛᱟ ᱦᱟᱢ ᱫᱤᱥᱛᱟ ᱫᱚ ᱵᱟᱝ ᱚᱱᱟᱼᱼ ᱮᱡᱮ ᱨᱮᱜᱮ ᱜᱤᱞᱟᱹᱥ ᱨᱮᱜᱮ ᱾ ᱫᱟᱹᱛᱟᱹᱱᱤ ᱛᱮ ᱦᱚᱴᱚᱨ ᱠᱮᱫ ᱟᱞᱤᱧ ᱦᱚᱴᱚᱨ ᱦᱚᱴᱚᱨ ᱦᱟᱛᱮᱫ ᱚᱱᱟ ᱾ ᱨᱟᱥᱮᱴᱟᱜ ᱜᱮᱞᱤᱧ ᱧᱩ ᱠᱮᱜᱼᱟ ᱾
ᱵᱷᱟᱜᱮ ᱵᱩᱡᱷᱟᱹᱣᱮᱱᱟ ᱛᱟᱦᱚᱞᱮ ᱾
ᱟᱹᱰᱤ ᱟᱹᱰᱤ ᱪᱮᱦᱮᱨᱟ ᱟᱹᱰᱤ ᱪᱮᱦᱮᱨᱟ, ᱟᱨ ᱱᱤᱭᱟᱹ ᱫᱷᱟᱣᱼᱼ
ᱫᱟᱜ ᱠᱚ ᱧᱩ ᱞᱮᱭᱟ ᱥᱮ ᱪᱮᱫ ᱡᱚᱢ ᱢᱩᱪᱟᱹᱫ ᱨᱮ? ᱵᱷᱟᱹᱜᱤ ᱵᱤᱱ ᱠᱟᱹᱢᱤᱭᱟᱠᱟᱜᱼᱟ, ᱟᱨ ᱵᱟᱠᱷᱟᱱ ᱫᱚ ᱟᱴᱠᱟᱣ ᱵᱟᱵᱤᱱ ᱫᱟᱲᱮᱭᱟᱜᱼᱟ ᱾ ᱩᱰᱤ ᱡᱷᱟᱢᱮᱞᱟ ᱵᱩᱡᱷᱟᱹᱜ ᱜᱮᱭᱟ ᱾
ᱦᱳᱭ ᱚᱱᱟ ᱠᱚ ᱵᱟᱲᱟᱭ ᱟᱛᱮᱫ ᱜᱮ ᱡᱚᱢ ᱧᱩ ᱫᱚ ᱡᱚᱢ ᱧᱩ ᱦᱩᱭ ᱠᱟᱱᱟ᱾ ᱟᱨ ᱛᱟᱨᱯᱚᱨ ᱤᱭᱟᱹ, ᱟᱹᱵᱤᱱᱼᱼ ᱤᱡᱟᱹ ᱢᱟᱱᱮ ᱱᱤᱭᱟᱹᱼᱼ ᱩᱞ ᱡᱚᱢ ᱥᱟᱱᱟ ᱞᱮᱫᱤᱧᱟ ᱵᱟᱝ ᱵᱤᱞᱤ ᱩᱞ᱾
ᱦᱩᱸ
ᱠᱟᱹᱴᱤᱡ ᱚᱱᱟᱼᱼ ᱡᱚᱡᱚ ᱡᱚᱡᱚ ᱛᱟᱦᱮᱱᱟ᱾ ᱡᱚᱡᱚ ᱩᱞ ᱡᱚᱢ ᱥᱟᱱᱟ ᱞᱤᱫᱤᱧᱟ᱾ ᱚᱱᱟ ᱢᱟᱹᱨᱤᱪ ᱟᱨ ᱵᱩᱞᱩᱝ ᱥᱟᱞᱟᱜ ᱨᱤᱫ ᱟᱛᱮᱫ ᱩᱦ ᱩᱥ ᱡᱟ ᱵᱩᱡᱷᱟᱹᱜᱼᱟ
ᱟᱨᱦᱚᱸ ᱚᱱᱟᱴᱟᱜ ᱡᱩᱫᱤ ᱨᱚᱦᱚᱲ ᱢᱟᱨᱤᱪ ᱵᱟᱝ ᱦᱩᱭ ᱠᱟᱛᱮᱜ ᱵᱮᱨᱮᱞ ᱢᱟᱨᱤᱪ ᱴᱟᱜ ᱦᱩᱭᱩᱜ ᱠᱷᱟᱱᱼᱼ
ᱦᱚᱭ ᱤᱧ ᱫᱚ ᱵᱮᱨᱮᱞ ᱢᱟᱨᱤᱪ ᱥᱟᱞᱟᱜ ᱜᱮ ᱟᱞᱮ ᱫᱚ ᱵᱮᱨᱮᱞ ᱢᱟᱨᱤᱪ ᱥᱟᱞᱟᱜ ᱜᱮ ᱡᱚᱢᱟᱞᱮ ᱾ ᱨᱚᱦᱚᱲ ᱢᱟᱨᱤᱪ ᱫᱚ ᱵᱟᱞᱮ ᱢᱮᱥᱟᱭᱟ ᱾
ᱟᱪᱪᱷᱟ ᱟᱪᱪᱷᱟ
ᱚᱠᱟ ᱥᱚᱢᱚᱭ ᱛᱚ ᱟᱨ ᱨᱚᱦᱚᱲ ᱢᱟᱨᱤᱪ ᱡᱩᱫᱤ ᱵᱮᱨᱮᱞ ᱢᱟᱨᱤᱪ ᱵᱟᱝ ᱛᱟᱦᱮᱱ ᱠᱷᱟᱱ ᱨᱚᱦᱚᱲ ᱢᱟᱨᱤᱪ ᱟᱹᱵᱤᱱ ᱠᱟᱹᱴᱤᱡ ᱨᱚᱝᱜᱚ ᱠᱮᱭᱟᱞᱮ ᱟᱫᱚ ᱨᱚᱝᱜᱚ ᱟᱛᱮᱫ ᱚᱱᱟ ᱨᱤᱫ ᱢᱮᱥᱟ ᱠᱮᱭᱟᱞᱮ ᱵᱟᱝᱠᱷᱟᱱ ᱫᱚᱼᱼ ᱟᱞᱮ ᱫᱚ ᱥᱚᱵᱽ ᱥᱚᱢᱚᱭ ᱜᱮ ᱵᱮᱨᱮᱞ ᱢᱟᱨᱤᱡ ᱜᱮ ᱠᱷᱟᱱ ᱵᱮᱨᱮᱞ ᱢᱟᱨᱤᱡ ᱫᱚ ᱞᱟᱡᱽ ᱠᱚᱫᱚ ᱵᱟᱭ ᱠᱷᱟᱨᱟᱯᱟ ᱵᱮᱥᱤ ᱥᱮ ᱵᱟᱝ?
ᱦᱩᱸ
ᱚᱱᱟ ᱠᱷᱟᱹᱛᱤᱨ ᱵᱮᱨᱮᱞ ᱢᱟᱨᱤᱪ ᱜᱮ ᱟᱫᱚ ᱱᱤᱭᱟᱹ ᱵᱚᱪᱷᱚᱨ, ᱱᱤᱭᱟᱹ ᱥᱮᱨᱢᱟ ᱚᱱᱟ ᱦᱚᱸ ᱵᱟᱝ ᱡᱚᱢ ᱦᱩᱭ ᱞᱮᱱᱟ ᱾ ᱚᱱᱟᱜᱮ ᱩᱰᱤ ᱟᱯᱥᱳᱥ ᱵᱩᱡᱷᱟᱹᱜ ᱠᱟᱱᱟ ᱾
ᱱᱟᱹᱣᱟᱹᱭ ᱫᱚ ᱦᱩᱭᱩᱜ ᱜᱮᱭᱟ ᱥᱮᱨᱢᱟ ᱨᱮᱭᱟᱜ ᱢᱤᱫᱴᱟᱝ ᱡᱚ ᱵᱟᱦᱮ ᱡᱚ ᱵᱟᱞᱟ ᱡᱚ ᱵᱤᱞᱤ ᱠᱟᱱᱟ ᱦᱮᱸᱥᱮ ᱾ ᱢᱤᱫᱴᱟᱝ ᱵᱟᱨᱭᱟ ᱠᱟᱛᱮ ᱫᱚ ᱡᱚᱢ ᱱᱟᱹᱣᱟᱹᱭ ᱦᱚᱸ ᱩᱪᱤᱛ ᱠᱟᱱᱟ ᱾ ᱱᱚᱣᱟ ᱦᱚᱸ ᱡᱚᱠᱷᱚᱱ ᱟᱵᱚ ᱥᱨᱤᱥᱴᱤ ᱠᱚ ᱛᱚ ᱥᱨᱤᱥᱴᱤ ᱠᱟᱜ-ᱟᱭ ᱢᱤᱫᱴᱟᱝ ᱨᱳᱜ ᱡᱚᱠᱷᱚᱱ ᱡᱟᱦᱟᱱᱟᱜ ᱵᱟᱝ ᱡᱟᱦᱟᱱᱟᱜ, ᱠᱚᱨᱮ ᱢᱮᱱᱟᱜ ᱜᱮᱭᱟ ᱥᱮ ᱟᱵᱚᱣᱟᱜ ᱾
ᱚᱱᱟᱜᱮ ᱚᱱᱟᱜᱮ
ᱦᱮᱸ
ᱤᱧᱟᱹᱜ ᱱᱟᱸᱜ ᱛᱮᱦᱮᱧ ᱯᱩᱭᱥᱟᱹ ᱠᱚ ᱜᱮᱫᱟ ᱱᱟᱸᱜ ᱾
ᱛᱮ
ᱦᱳᱭ
ᱛᱤᱨᱮ
ᱦᱮᱸ?
ᱛᱤ ᱨᱮ ᱠᱚ ᱜᱮᱫᱟ?
ᱮᱭᱛᱚ ᱱᱤᱛᱚᱜ ᱛᱮᱦᱮᱧ ᱯᱚᱸᱪᱤᱥ ᱛᱟᱨᱤᱠ, ᱢᱟᱱᱮ ᱛᱮᱦᱮᱧ ᱪᱷᱟᱵᱵᱤᱥ ᱛᱟᱨᱤᱠ ᱠᱟᱱᱟ, ᱛᱮᱦᱮᱧ ᱜᱮ ᱜᱮᱫᱟ ᱠᱚ ᱦᱟᱸᱜ᱾
ᱟᱪᱪᱷᱟ ᱟᱪᱪᱷᱟ, ᱟᱹᱞᱤᱧᱟᱜ ᱦᱚᱸ ᱦᱚᱸᱜᱼᱚᱭ ᱟᱴᱷᱟᱥ ᱛᱟᱨᱤᱠ᱾
ᱟᱵᱤᱱ ᱫᱚ ᱱᱤᱭᱟᱹ ᱫᱷᱟᱣ ᱨᱮᱱᱟᱜ ᱤᱡᱟᱹ ᱫᱚ ᱮᱢ ᱠᱮᱭᱟ ᱵᱤᱱ ᱵᱟ? ᱦᱮᱸ? ᱦᱮᱞᱳᱣ᱾
ᱦᱩᱸ᱾
ᱟᱹᱵᱤᱱ ᱫᱚ ᱱᱤᱭᱟᱹ ᱫᱷᱟᱣ ᱨᱮᱱᱟᱜ ᱤᱡᱟᱹ ᱫᱚ ᱮᱢ ᱠᱮᱭᱟ ᱵᱤᱱ?
ᱪᱮᱫ ᱨᱮᱭᱟᱜ?
ᱚᱱᱟ ᱥᱚᱛᱨᱚ ᱥᱮ ᱛᱤᱱᱟᱹᱜ?
ᱦᱩᱸ?
ᱮᱢ ᱠᱮᱜ-ᱟ ᱵᱤᱱ?
ᱚᱠᱟ?
ᱚᱱᱟ ᱞᱟᱹᱭᱮᱫ ᱛᱟᱦᱮᱸᱫ ᱫᱚ ᱵᱤᱱ ᱥᱚᱛᱨᱚ ᱥᱚ,
ᱚ ᱦᱚ ᱥᱚᱛᱨᱚᱥᱚ ᱚᱱᱟ ᱫᱚ ᱵᱟᱝᱟ, ᱵᱟᱞᱤᱧ ᱧᱟᱢ ᱠᱟᱜᱼᱟ᱾
ᱚᱻ, ᱟᱪᱪᱷᱟ ᱟᱪᱪᱷᱟ, ᱱᱟᱯᱟᱭ ᱜᱮ᱾ ᱟᱪᱪᱷᱟ, ᱚᱠᱛᱚ ᱦᱚᱸ ᱯᱟᱨᱚᱢᱚᱜ ᱠᱟᱱᱟ ᱴᱷᱤᱠ ᱜᱮᱭᱟ ᱛᱚᱵᱮ, ᱠᱚᱞᱟᱹᱧ ᱵᱤᱱ ᱦᱮᱸ᱾
ᱦᱚᱸ ᱟᱹᱞᱤᱧ ᱞᱤᱧ ᱠᱚᱞᱟ᱾ ᱠᱟᱴᱤ ᱵᱤᱱ᱾